ᱦᱮᱞᱳ
ᱡᱚᱦᱟᱨ ᱜᱮ
ᱦᱳᱭ ᱦᱳᱭ ᱡᱚᱦᱟᱨ ᱜᱮᱮ ᱡᱚᱦᱟᱨ ᱜᱮᱮ ᱨᱚᱲ ᱠᱚ ᱟᱸᱡᱚᱢᱚᱜ ᱠᱟᱱᱟ ᱛᱚ ᱴᱷᱤᱠ ᱜᱮ ᱦᱳᱭ ᱦᱳᱭ
ᱦᱳᱭ ᱟᱸᱡᱚᱢᱚᱜ ᱠᱟᱱ ᱜᱮᱭᱟ ᱟᱵᱤᱱᱟᱜ ᱦᱚᱸ
ᱟᱪᱪᱷᱟ ᱟᱪᱪᱷᱟ ᱟᱹᱰᱤ ᱱᱟᱯᱟᱭ ᱟᱨ ᱵᱮᱥ ᱜᱮᱭᱟᱵᱤᱱ ᱛᱚ
ᱦᱳᱭ ᱵᱮᱥ ᱜᱮ ᱟᱵᱮᱱ ᱜᱮ ᱪᱮᱫ ᱞᱮᱠᱟ ᱟᱨ ᱚᱲᱟᱜ ᱥᱮᱫ ᱪᱮᱫ ᱞᱮᱠᱟ
ᱦᱳᱭ ᱦᱳᱭ ᱟᱹᱞᱤᱧ ᱦᱚᱸ ᱵᱮᱥ ᱜᱮᱮ ᱟᱨ ᱚᱲᱟᱜ ᱨᱮᱦᱚᱸ ᱱᱤᱛᱚᱜ ᱫᱚ ᱦᱟᱸᱜ ᱡᱚᱛᱚ ᱜᱮ ᱱᱟᱯᱟᱭ ᱜᱮᱭᱟ ᱠᱚ ᱦᱮᱸ ᱟᱵᱮᱱᱟᱜ ᱚᱲᱟᱜ ᱨᱮᱜᱮ ᱪᱮᱫ ᱞᱮᱠᱟ ᱚᱲᱟᱜ ᱦᱚᱲ ᱠᱚ
ᱦᱳᱭ ᱱᱤᱛᱚᱜᱜ ᱫᱚ ᱡᱚᱛᱚ ᱵᱮᱥ ᱜᱮ ᱢᱮᱱᱟᱜ ᱞᱮᱭᱟ ᱟᱨ ᱡᱚᱛᱚ ᱜᱮ ᱵᱮᱥ ᱜᱮᱵᱚᱱ ᱛᱟᱦᱮᱸ ᱞᱮᱱ ᱠᱷᱟᱱ ᱜᱮ ᱱᱟᱯᱟᱭ ᱦᱩᱭᱩᱜᱼᱟ ᱦᱳᱭ ᱥᱮ
ᱦᱳᱭ ᱦᱳᱭ ᱟᱹᱰᱤ ᱱᱟᱯᱟᱭ ᱛᱟᱦᱞᱮ ᱪᱮᱫᱩᱵ ᱠᱚᱫᱚ ᱦᱩᱭ ᱱᱟ ᱥᱮ ᱵᱟᱝ ᱦᱳᱭ ᱫᱟᱠᱟ ᱦᱚᱸᱞᱮ ᱡᱚᱢ ᱠᱟᱫᱟ ᱦᱮᱸ ᱦ ᱞᱟᱹᱭ ᱢᱮ ᱢᱟ
ᱱᱚᱜᱼ ᱚᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱟᱠᱟᱱᱟ ᱟᱫᱚ ᱮᱯ ᱠᱚᱞᱤᱧ ᱧᱮᱞ ᱵᱟᱲᱟᱭᱮᱫᱼᱟ
ᱟᱪᱪᱷᱟ ᱦᱳᱭᱛᱚ ᱟᱸ ᱟᱹᱞᱤᱧ ᱦᱚᱸ ᱚᱱᱠᱟ ᱜᱮ ᱱᱚᱜ-ᱚᱭ ᱡᱚᱢ ᱦᱚᱭ ᱠᱟᱱᱟ, ᱡᱚᱢ ᱠᱟᱛᱮᱜ ᱦᱟᱸᱜ ᱞᱤᱧ ᱫᱩᱲᱩᱵ ᱠᱟᱱᱟ, ᱦᱟᱸᱜᱼᱼ ᱚᱲᱟᱜ ᱦᱚᱲ ᱦᱚᱸ ᱡᱚᱛᱚ ᱦᱟᱸᱜ ᱠᱚ ᱡᱚᱢ ᱠᱟᱜ ᱛᱟᱞᱮᱭᱟ᱾
ᱦᱳᱭ
ᱛᱟᱦᱞᱮ ᱟᱯᱮᱥᱱ ᱫᱚ ᱫᱟᱜ ᱠᱚ ᱡᱟᱹᱲᱤᱭ ᱫᱟᱭ ᱥᱮ ᱵᱟᱝ
ᱦᱳᱭ ᱫᱟᱜ ᱢᱟᱭ ᱡᱟᱹᱲᱤᱭᱮᱫ ᱠᱟᱱ ᱜᱮᱭᱟ ᱢᱮᱱᱠᱷᱟᱱ ᱩᱱᱟᱹᱜ ᱠᱟᱡᱟᱠ ᱫᱚ ᱦᱟᱸᱜ ᱵᱟᱭ ᱡᱟᱹᱲᱤᱭᱮᱜ ᱠᱟᱱᱟ ᱡᱟᱹᱲᱤ ᱢᱟ ᱨᱳᱡᱽ ᱦᱤᱞᱳᱜ ᱜᱮ ᱡᱟᱹᱲᱤᱭᱮᱜ ᱠᱟᱱᱟ ᱢᱮᱱᱠᱷᱟᱱ ᱠᱷᱮᱛ ᱠᱚᱨᱮ ᱫᱚ ᱱᱟᱦᱟᱜ ᱵᱟᱭ ᱞᱟᱜᱟᱜ ᱠᱟᱱᱟ ᱨᱚᱦᱚᱭ ᱠᱚᱫᱚ ᱯᱮ ᱮᱛᱚᱦᱚᱵ ᱵᱟᱲᱟ ᱠᱮᱫᱟ
ᱵᱟᱝ ᱨᱚᱦᱚᱭ ᱫᱚ ᱦᱜ ᱵᱟᱝᱞᱮ ᱮᱛᱚᱦᱚᱵ ᱟᱠᱟᱫᱟ ᱟᱞᱮᱥᱮᱱ ᱦᱚᱸ ᱚᱱᱠᱟ ᱵᱟᱨ ᱯᱮ ᱫᱤᱱ ᱯᱷᱳᱱ ᱜᱮ ᱡᱟᱹᱲᱤᱭᱮᱫᱟᱭ ᱦᱟᱸᱜ ᱦᱮᱸ ᱟᱫᱚ ᱠᱷᱮᱛ ᱠᱚᱨᱮ ᱫᱚ ᱦᱜ ᱫᱟᱜ ᱫᱚ ᱛᱟᱸᱵᱟᱣ ᱟᱠᱟᱱᱟ ᱟᱫᱚ ᱤᱛᱟᱹ ᱠᱚᱦᱜ ᱵᱟᱝ ᱦᱟᱨᱟ ᱠᱟᱱᱟ ᱦᱩᱰᱤᱧ ᱜᱮᱭᱟ ᱰᱷᱮᱨ ᱜᱮ ᱦᱮᱸ ᱟᱫᱚ ᱚᱱᱟ ᱤᱛᱟᱹ ᱵᱟᱝ ᱦᱟᱨᱟ ᱟᱠᱟᱱ ᱛᱮ ᱟᱫᱚ ᱦᱟᱸᱜ ᱨᱚᱦᱚᱭᱼᱼ ᱠᱟᱹᱢᱤ ᱫᱚ ᱵᱟᱝ ᱞᱮ ᱮᱛᱚᱦᱚᱵ ᱟᱠᱟᱫᱟ ᱱᱤᱛᱚᱜ ᱦᱚᱸ᱾
ᱦᱳᱭ ᱟᱞᱮ ᱥᱮᱱ ᱦᱚᱸ ᱚᱱᱠᱟ ᱜᱤ ᱱᱚᱜ-ᱚᱭ ᱱᱤᱛᱚᱜ ᱮᱨ ᱟᱯᱷᱚᱨ ᱪᱟᱞᱟᱜ ᱠᱟᱱ ᱜᱮᱭᱟ, ᱟᱨᱼᱼ ᱡᱟᱦᱟᱸ ᱞᱟᱦᱟ ᱧᱚᱜ ᱠᱚ ᱟᱯᱷᱚᱨ ᱠᱮᱜ-ᱟ, ᱥᱮ ᱟᱞᱮ ᱦᱚᱸ ᱞᱟᱦᱟ ᱧᱚᱜ ᱞᱮ ᱟᱯᱷᱚᱨ ᱠᱟᱜ ᱜᱮᱭᱟ ᱢᱮᱱ ᱠᱷᱟᱱ ᱚᱱᱟ ᱫᱚᱼᱼ ᱠᱟᱹᱴᱤᱡ ᱠᱟᱹᱴᱤᱡ ᱜᱮ ᱢᱮᱱᱟᱜ-ᱟ ᱟᱹᱰᱤ ᱜᱮ ᱦᱩᱰᱤᱧ ᱜᱮᱭᱟ᱾
ᱛᱩᱫ ᱛᱮᱦᱚᱸ ᱵᱟᱭ ᱜᱟᱱᱚᱜ ᱠᱟᱱᱟ ᱟᱨ ᱱᱤᱛᱚᱜ ᱫᱚ ᱨᱚᱦᱚᱭ ᱛᱮᱦᱚᱸ ᱵᱟᱭ ᱜᱟᱱᱚᱜ ᱠᱟᱱᱟ ᱟᱨᱼᱼ ᱨᱚᱦᱚᱭ ᱦᱚᱸ ᱪᱮᱠᱟ ᱠᱟᱛᱮᱜ ᱦᱚᱭᱚᱜ-ᱟ ᱠᱤ ᱫᱟᱜ ᱜᱮ ᱚᱱᱠᱟ ᱠᱷᱮᱛ ᱨᱮ ᱵᱟᱝ ᱞᱟᱜᱟᱜ ᱠᱟᱱᱟ᱾ ᱰᱷᱤᱨ ᱧᱚᱜ ᱫᱟᱜ ᱮᱼᱼ ᱡᱟᱹᱲᱤ ᱭᱟ ᱥᱮ ᱱᱚᱝᱠᱟ ᱵᱟᱨ ᱯᱮ ᱫᱤᱱ ᱫᱷᱟᱨᱟᱭ ᱡᱟᱹᱯᱩᱫᱟ ᱞᱟᱹᱴᱩ ᱧᱚᱜ ᱫᱟᱜᱟᱭ ᱛᱚ ᱮᱱᱠᱷᱟᱱ ᱠᱷᱮᱛ ᱨᱮ ᱫᱟᱜ ᱞᱟᱜᱟᱜ-ᱟ᱾ ᱟᱨ ᱫᱤᱱᱨᱮ ᱱᱟᱥᱮ ᱱᱟᱜ ᱮ ᱫᱟᱜ ᱮᱛᱼᱼ ᱠᱟᱱᱟ ᱟᱨ ᱦᱚᱸᱭ ᱟᱥᱩᱲᱮᱜ ᱠᱟᱱᱟ ᱟᱨ ᱦᱚᱸᱭ ᱫᱟᱜ ᱮᱜ ᱠᱟᱱᱟ ᱟᱨ ᱦᱚᱸᱭ ᱟᱥᱤᱲᱮᱜ ᱼᱼ ᱠᱟᱱᱟ ᱚᱱᱠᱟ ᱛᱮᱫᱚ ᱱᱟᱦᱟᱸᱜ ᱵᱟᱝ ᱞᱟᱜᱟᱜ ᱠᱟᱱᱟ᱾
ᱦᱳᱭ ᱦᱳᱭ ᱟᱞᱮ ᱥᱮᱱ ᱦᱚᱸ ᱚᱱᱠᱟ ᱜᱮ᱾
ᱦᱚᱭ ᱠᱷᱮᱛ ᱨᱮ ᱫᱟᱜ ᱵᱟᱝ ᱞᱟᱜᱟᱜ ᱠᱟᱱ ᱠᱷᱟᱛᱤᱨ ᱛᱮ ᱱᱚᱝᱠᱟᱼᱼ ᱥᱤ ᱵᱟᱛᱟᱨ ᱠᱚᱦᱚᱸ ᱵᱟᱝ ᱦᱚᱭ ᱠᱟᱱᱟ ᱟᱨᱼᱼ ᱞᱟᱹᱵᱤᱜ ᱚᱛ ᱦᱟᱥᱟ ᱞᱟᱵᱤᱫ ᱛᱟᱦᱮᱸᱱᱟ ᱛᱚ ᱱᱟᱦᱮᱞ ᱠᱚᱦᱚᱸ ᱥᱤᱭᱳᱜ ᱨᱮᱼᱼ ᱢᱟᱱᱮ ᱢᱚᱸᱪ ᱟᱹᱭᱠᱟᱹᱜ ᱛᱮᱦᱮᱱᱟ ᱦᱮᱸ ᱥᱮ? ᱟᱫᱚ ᱚᱛ ᱦᱟᱥᱟ ᱠᱚᱦᱚᱸ ᱠᱮᱴᱮᱡ ᱜᱤ ᱛᱟᱸᱦᱮᱱ ᱠᱷᱟᱱ ᱥᱤ ᱨᱮᱦᱚᱸᱼᱼ ᱟᱸᱴ ᱜᱮ ᱟᱹᱭᱠᱟᱹᱜ ᱛᱮ ᱵᱟᱝ ᱞᱮ ᱥᱤ ᱵᱟᱲᱟ ᱪᱚ ᱠᱟᱫᱟ᱾
ᱟᱪᱪᱷᱟ-ᱟᱪᱷᱟ, ᱦᱳᱭ-ᱦᱳᱭ᱾᱾ ᱛᱟᱞᱦᱮ ᱟᱯᱮ ᱥᱮᱱ ᱫᱚ ᱟᱸ ᱱᱤᱛᱚᱜ ᱦᱚᱸ ᱪᱟᱥ ᱠᱟᱢᱤ ᱫᱚ ᱮᱸ ᱥᱤ ᱠᱚᱫᱚ ᱪᱤᱜ ᱩᱨᱤᱡᱼᱼ ᱛᱮᱜᱮ ᱥᱮ ᱰᱟᱝᱜᱽᱨᱟ ᱠᱚᱛᱮ ᱯᱮ ᱥᱤᱭᱟ ᱥᱮ ᱱᱤᱛᱚᱜ ᱫᱚ ᱴᱮᱠᱴᱟᱨ ᱜᱟᱹᱰᱤ ᱠᱚᱛᱮ ᱯᱮ ᱥᱤ ᱵᱟᱲᱟᱭ ᱫᱟ?
ᱦᱳᱭ ᱡᱟᱦᱟᱸᱭ ᱨᱮᱱ ᱫᱚ ᱰᱟᱝᱜᱽᱨᱟ ᱠᱟᱰᱟ ᱠᱚ ᱢᱮᱱᱟᱜ ᱠᱚᱣᱟ ᱥᱮ, ᱞᱟᱹᱴᱩ ᱞᱟᱹᱴᱩ ᱜᱤᱼᱼ ᱟᱫᱚ ᱩᱱᱠᱩ ᱠᱚᱫᱚ ᱱᱟᱦᱟᱸᱜ ᱰᱟᱝᱜᱽᱨᱟ ᱠᱟᱰᱟ ᱛᱮᱜᱮ ᱞᱮ‌ ᱥᱤᱭᱟ᱾ ᱟᱨ ᱡᱟᱦᱟᱸᱭ ᱠᱚᱨ ᱮᱱ ᱫᱚ ᱱᱟᱦᱟᱸᱜ ᱵᱟᱹᱱᱩᱜ ᱠᱚᱣᱟᱼᱼ ᱟᱹᱰᱤ ᱠᱚᱢ ᱜᱮ ᱱᱮᱛᱟᱨ ᱫᱚ ᱦᱟᱸᱜ ᱱᱟᱦᱮᱞ ᱠᱚᱫᱚ ᱥᱤᱭᱟᱜ ᱫᱚ ᱧᱮᱞᱚᱜ ᱠᱟᱱᱟ ᱠᱟᱨᱚᱱ ᱫᱚ ᱦᱩᱭᱩᱜ ᱠᱟᱱᱟᱼᱼ ᱠᱤᱻ ᱟᱨ ᱰᱟᱝᱨᱟ ᱠᱟᱰᱟ ᱠᱩᱫᱚ ᱱᱮᱛᱟᱨ ᱵᱟᱵᱩᱱ ᱫᱚᱦᱚᱭᱮᱜ ᱠᱚᱣᱟ ᱩᱱᱟᱹᱜ᱾ ᱪᱮᱫᱟᱜ ᱥᱮ ᱚᱱᱟ ᱞᱟᱹᱜᱤᱫ ᱦᱚᱸ ᱢᱤᱫᱴᱮᱱ ᱦᱚᱲ ᱡᱟᱹᱨᱩᱲ ᱠᱟᱱᱟ ᱜᱩᱯᱤ ᱞᱟᱹᱜᱤᱫ ᱥᱮ ᱡᱟᱦᱟᱸᱭᱼᱼ ᱦᱚᱲ ᱡᱚᱲ ᱵᱟᱹᱱᱩᱜ ᱵᱚᱱ ᱠᱷᱟᱱ ᱱᱟᱦᱟᱸᱜ ᱜᱩᱯᱤ ᱦᱚᱲ ᱠᱚ ᱫᱚᱦᱚ ᱠᱚ ᱦᱩᱭᱩᱜ ᱠᱟᱱ ᱛᱟᱵᱚᱱᱟ ᱦᱳᱭ ᱥᱮ᱾ ᱟᱫᱚ ᱚᱜ ᱚᱱᱟ ᱞᱤᱠᱼᱼ ᱠᱟᱛᱮ ᱜᱟᱹᱭ ᱰᱟᱹᱝᱨᱤ ᱠᱚᱵᱚᱱ ᱟᱹᱠᱷᱨᱤᱧ ᱪᱟᱵᱟᱭᱮᱜ ᱠᱚᱣᱟ, ᱟᱫᱚ ᱱᱚᱝᱠᱟ ᱪᱟᱥ ᱫᱤᱱ ᱜᱷᱟᱹᱲᱤᱡ ᱫᱚ ᱦᱟᱸᱜᱼᱼ ᱡᱚᱦᱚᱸᱛ ᱛᱮ ᱴᱨᱟᱠᱴᱚᱨ ᱠᱚᱜᱮ ᱞᱟᱜᱟᱣ ᱦᱩᱭᱩᱜ ᱠᱟᱱ ᱛᱟᱵᱚᱱᱟ, ᱢᱟᱥᱼᱼ ᱮᱱ ᱠᱩ ᱟᱨ ᱮᱱᱛᱮᱜᱼᱼ ᱵᱟᱢ ᱞᱟᱜᱟᱣ ᱨᱮᱦᱚᱸ ᱪᱮᱠᱟ ᱠᱟᱛᱮ ᱪᱟᱥ ᱦᱩᱭᱩᱜ-ᱟ, ᱟᱫᱚ ᱚᱱᱮ ᱚᱱᱠᱟ ᱞᱮᱠᱟ ᱛᱮ ᱰᱷᱤᱨᱼᱼ ᱛᱮᱜ ᱧᱮᱞᱚᱜ ᱠᱟᱱᱟ ᱴᱨᱟᱠᱴᱟᱨ ᱠᱩᱜᱤ, ᱟᱨ ᱟᱯᱮ ᱥᱮᱱ ᱫᱚ?
ᱟᱞᱮ ᱥᱮᱱ ᱦᱚᱸ ᱱᱚᱝᱠᱟ ᱜᱮ ᱰᱟᱝᱜᱽᱨᱟ ᱠᱟᱰᱟ ᱫᱚᱦᱟᱸᱜ ᱵᱟᱱᱩᱜ ᱠᱚᱣᱟ, ᱟᱨ ᱱᱤᱛᱚᱜ ᱫᱚᱼᱼ ᱛᱚ ᱱᱚᱝᱠᱟᱣ ᱠᱟᱱᱟ ᱥᱮᱨᱢᱟ ᱡᱟᱲᱤ ᱦᱚᱸ ᱛᱚ ᱴᱷᱤᱠ ᱴᱷᱟᱠ ᱞᱟᱦᱟ ᱛᱮ ᱞᱮᱠᱟ ᱫᱚ ᱵᱟᱭ ᱡᱟᱲᱤᱭ ᱫᱟᱭ᱾ ᱦᱮᱸ ᱱᱟᱦᱟᱜ ᱚᱠᱛᱚ ᱨᱮᱜᱮ ᱦᱩᱭᱩᱜ ᱠᱟᱱᱟ ᱢᱤᱫ ᱜᱷᱟᱹᱲᱤᱡ ᱛᱮ ᱟᱨ ᱰᱟᱝᱨᱟ ᱠᱟᱰᱟ ᱛᱮ ᱪᱟᱥ ᱠᱚ ᱮᱦᱚᱵ ᱯᱚᱛᱚᱵ ᱞᱮᱠᱷᱟᱱ ᱫᱚ ᱩᱱᱟᱹᱜ ᱫᱤᱱ ᱫᱟᱜ ᱵᱟᱭ ᱛᱟᱦᱮᱱ ᱠᱟᱱᱟ ᱾ᱛᱟᱦᱚᱞᱮ ᱠᱷᱟᱱ ᱫᱚ ᱧᱮᱞ ᱦᱩᱭᱩᱜ ᱚᱱᱟ ᱴᱨᱮᱠᱴᱟᱨ ᱠᱚᱛᱮ ᱠᱚᱨᱟᱣ ᱞᱮᱠᱷᱟᱱ ᱫᱚ ᱪᱟᱥ ᱠᱟᱹᱢᱤ ᱠᱚᱫᱚ ᱴᱨᱮᱠᱴᱟᱨ ᱫᱚ ᱚᱠᱛᱚ ᱦᱚᱸ ᱠᱚᱢ ᱞᱟᱜᱟᱜ ᱠᱟᱱᱟ᱾ ᱟᱨ ᱚ ᱠᱚᱢ ᱚᱠᱛᱚ ᱛᱮ ᱟᱰᱤ ᱜᱟᱱᱼᱼ ᱦᱟ, ᱦᱟᱥᱟ ᱫᱷᱩᱲᱤ ᱠᱚᱦᱚᱸ ᱥᱮ ᱦᱩᱭᱩᱜ ᱠᱟᱱᱟ, ᱦᱮᱸ ᱟᱫᱚᱼᱼ ᱟᱸ ᱡᱮᱢᱚᱱᱮᱢ ᱞᱟᱹᱭ ᱠᱮᱫᱟ ᱰᱟᱝᱨᱟ ᱠᱟᱰᱟ ᱛᱮᱦᱮᱸ ᱞᱮᱱ ᱠᱷᱟᱱ ᱫᱚ ᱢᱤᱫ ᱦᱚᱲ ᱩᱱᱠᱩ ᱛᱟᱭᱚᱢ ᱨᱮ ᱡᱟᱹᱨᱩᱲᱼᱼ ᱛᱚ ᱛᱟᱦᱮᱱ ᱜᱮ ᱞᱟᱜᱟᱜ-ᱟ, ᱵᱟᱝ ᱩᱱᱠᱩ ᱣᱟᱜ ᱛᱚ ᱞᱟᱡ ᱨᱮᱸᱜᱮᱡ ᱛᱚ ᱢᱮᱱᱟᱜ ᱛᱟᱠᱚᱣᱟ ᱥᱮ? ᱩᱱᱠᱩ ᱛᱚᱠᱚ ᱧᱮᱞ ᱠᱚ ᱞᱟᱜᱟᱜ-ᱟ, ᱛᱟᱦᱚᱞᱮ ᱢᱟᱨᱟᱜ ᱠᱚ ᱤᱫᱤ ᱠᱚ ᱞᱟᱜᱟᱜ-ᱟ, ᱟᱨ ᱱᱤᱛᱚᱜ ᱦᱚᱸ ᱚᱱᱠᱟ ᱞᱮᱠᱼᱼ ᱚᱱᱠᱟ ᱥᱚᱢᱚᱭ ᱛᱚ ᱵᱟᱝ ᱦᱩᱭᱩᱜ ᱠᱟᱱᱟ ᱚᱠᱛᱚ ᱵᱟᱱᱩᱜ ᱠᱟᱫᱟ ᱚᱠᱚᱭᱟᱜ ᱜᱮ ᱦᱮᱸ ᱛᱟᱞᱦᱮᱼᱼ ᱟᱞᱮ ᱥᱮᱱ ᱦᱚᱸ ᱡᱟᱥᱛᱤ ᱜᱮ ᱞᱟᱹᱭ ᱜᱟᱱᱚᱜ-ᱟ ᱟᱸᱜᱼᱼ ᱰᱟᱝᱨᱟ ᱠᱟᱰᱟ ᱛᱮᱫᱚ ᱱᱤᱛᱚᱜ ᱫᱚ ᱮᱠᱟᱞ ᱜᱮ ᱵᱟᱝ ᱠᱚ ᱠᱚᱨᱟᱣᱮᱫᱟ᱾ ᱡᱚᱷᱛᱚ ᱦᱚᱲ ᱴᱮᱠᱴᱟᱨ ᱵᱷᱚᱨᱥᱟ ᱛᱮ ᱜᱮ᱾
ᱟᱨ ᱠᱟᱛᱷᱟ ᱫᱚ ᱦᱩᱭᱩᱜ ᱠᱟᱱᱟ ᱠᱤ, ᱩᱸ ᱴᱨᱟᱠᱴᱚᱨ ᱦᱚᱸ ᱟᱞᱮ ᱥᱮᱱ ᱫᱚᱼᱼ ᱟᱭᱢᱟᱜ ᱜᱮ ᱜᱚᱱᱚᱝ ᱠᱚ ᱟᱭᱢᱟ ᱰᱷᱮᱨ ᱰᱷᱮᱨ ᱠᱚ ᱦᱟᱛᱟᱣᱮᱫᱼᱟ, ᱟᱫᱚ ᱚᱱᱮ ᱚᱝᱠᱟ ᱞᱮᱠᱟᱛᱮ ᱥᱟᱱᱟᱢ ᱦᱚᱲ ᱡᱟᱦᱟᱸᱭ ᱵᱟᱵᱚᱱ ᱫᱟᱲᱮᱭᱟᱜ ᱠᱟᱱᱟ ᱱᱟᱦᱟᱜ ᱩᱱᱠᱩ ᱠᱚᱫᱚ᱾ ᱰᱟᱝᱨᱟ ᱠᱟᱰᱟ ᱛᱮᱜᱮ ᱵᱚᱱ ᱥᱤᱭᱳᱜ ᱠᱟᱱᱟ, ᱡᱮᱢᱚᱱ ᱟᱹᱜ ᱚᱱᱟ ᱠᱚᱛᱮ ᱦᱚᱸ ᱚᱱᱠᱟ ᱜᱮ ᱦᱩᱭᱩᱜ ᱠᱟᱱᱟ ᱟᱫᱚ ᱠᱟᱛᱷᱟ ᱫᱚ ᱦᱩᱭᱩᱜ ᱠᱟᱱᱟ ᱠᱤ ᱟᱭᱢᱟ ᱞᱮᱠᱟᱱ ᱦᱚᱲ ᱢᱮᱱᱟᱜ ᱵᱚᱱᱟ ᱥᱮ ᱢᱟᱱᱮ ᱡᱟᱦᱟᱸᱭ ᱫᱚ ᱰᱷᱮᱨ ᱛᱮᱜ ᱜᱮ ᱱᱟᱪᱟᱨ ᱢᱮᱱᱟᱜ ᱵᱚᱱᱟ᱾ ᱟᱫᱚ ᱱᱟᱦᱟᱜ ᱵᱟᱝ ᱵᱚᱱ ᱞᱟᱜᱟᱣ ᱫᱟᱲᱮᱭᱟᱜᱼᱟ ᱟᱨ ᱵᱟᱝᱠᱷᱟᱱ ᱫᱚ ᱱᱟᱪᱟᱨ ᱦᱟᱞᱚᱛ ᱨᱮᱦᱚᱸ ᱛᱮ ᱡᱟᱦᱟᱸᱭ ᱢᱟᱱᱞᱤᱭᱟ ᱵᱷᱤᱛᱤᱨ ᱥᱮᱱ ᱨᱮ ᱠᱷᱮᱛ ᱢᱮᱱᱟᱜᱼᱟ᱿ ᱟᱨ ᱡᱩᱫᱤ ᱵᱟᱦᱨᱮ ᱥᱮᱱ ᱠᱷᱮᱛᱮ ᱞᱚᱥᱚᱜ ᱠᱟᱜᱼᱟ᱾ ᱮᱱᱠᱷᱟᱱ ᱩᱱᱤ ᱫᱚ ᱦᱟᱸᱜ ᱵᱟᱝ ᱛᱚ ᱟᱫᱮᱨᱪᱚᱜᱼᱟ᱾ ᱟᱫᱚ ᱚᱱᱮ ᱚᱱ ᱚᱱᱠᱟ ᱞᱮᱠᱟᱛᱮ ᱡᱚᱦᱚᱫ ᱛᱮᱦᱚᱸ ᱴᱨᱟᱠᱴᱟᱨ ᱞᱟᱜᱟᱣ ᱦᱩᱭᱩᱜ ᱠᱟᱱ ᱜᱮᱭᱟ᱾ ᱟᱨ ᱫᱟᱜ ᱠᱚ ᱡᱩᱫᱤ ᱯᱮᱨᱮᱡ ᱛᱮᱦᱮᱱᱟ, ᱛᱚ ᱮᱱᱠᱷᱟᱱ ᱴᱨᱟᱠᱴᱟᱨ ᱨᱮᱫᱚ ᱪᱮᱫ ᱦᱩᱭᱩᱜ ᱠᱟᱱᱟ ᱡᱟᱵ ᱵᱚᱞᱮ ᱵᱟᱨ ᱫᱚᱢ ᱥᱤᱭᱳᱜ ᱵᱟᱝ ᱦᱩᱭᱩᱜᱼᱟ᱾
ᱢᱤᱫ ᱫᱚᱢ ᱨᱮᱜᱮ ᱡᱩᱫᱤ ᱢᱚᱡᱽ ᱛᱮᱭ ᱪᱟᱞᱟᱜᱼᱟ ᱜᱟᱹᱰᱤ ᱮᱱᱠᱷᱟᱱ ᱦᱟᱸᱜ ᱢᱤᱫ ᱫᱚᱢ ᱨᱮᱜᱮ ᱞᱚᱥᱚᱫ ᱠᱚ ᱦᱩᱭᱩᱜ ᱠᱟᱱᱟ᱾
ᱦᱳᱭ ᱦᱳᱭ
ᱟᱨ ᱰᱟᱝᱨᱟ ᱠᱟᱰᱟ ᱠᱚᱛᱮ ᱫᱚ ᱱᱟᱦᱟᱜ ᱵᱟᱨ ᱯᱮ ᱫᱚᱢ ᱦᱟᱭᱨᱚᱱᱚᱜ ᱦᱩᱭᱩᱜᱼᱟ᱾
ᱟᱨ ᱛᱟᱦᱞᱮ ᱟᱯᱮ ᱨᱮᱱ ᱫᱚ ᱰᱟᱝᱨᱟ ᱠᱟᱰᱟ ᱠᱚ ᱢᱮᱱᱟᱜ ᱠᱚᱣᱟ ᱥᱮ ᱮᱸ ᱟᱯᱮ ᱫᱚ ᱴᱷᱮ
ᱵᱟᱝ ᱟᱞᱮ ᱫᱚ ᱱᱟᱦᱟᱜ ᱰᱟᱝᱨᱟ ᱠᱟᱰᱟ ᱠᱚᱫᱚ ᱵᱟᱹᱱᱩᱜ ᱠᱚᱣᱟ᱾ ᱱᱤᱛᱳᱜ ᱫᱚ, ᱞᱟᱦᱟ ᱫᱚᱠᱚ ᱛᱟᱦᱮᱸ ᱠᱟᱱ ᱜᱮᱭᱟ᱾ ᱟᱫᱚ ᱱᱤᱛᱚᱜ ᱫᱚ ᱦᱟᱸᱜ ᱴᱨᱟᱠᱴᱟᱨ ᱠᱚᱛᱮ ᱜᱮᱞᱮ ᱥᱤ ᱚᱪᱚᱭᱮᱜᱼᱟ᱾
ᱟᱪᱷᱟ ᱟᱪᱷᱟ ᱦᱚᱭ ᱟᱞᱮ ᱦᱚᱸ ᱚᱱᱠᱟᱜ ᱜᱮ ᱱᱤᱛᱳᱜ ᱫᱚ ᱦᱟᱸᱜ ᱰᱟᱝᱨᱟ ᱠᱟᱰᱟ ᱫᱚ ᱵᱟᱹᱱᱩᱜ ᱠᱚᱣᱟ, ᱢᱤᱫᱴᱮᱱ ᱦᱟᱸᱜ ᱜᱟᱹᱭ ᱢᱮᱱᱟᱜ ᱠᱟᱫᱮᱭᱟ ᱟᱫᱚ ᱚᱱᱮ ᱛᱳᱣᱟ ᱧᱩ ᱞᱟᱹᱜᱤᱫ ᱫᱚᱦᱚ ᱦᱩᱭ ᱠᱟᱱᱟᱹ ᱟᱫᱚ ᱟᱞᱮᱦᱚᱸ ᱴᱨᱟᱠᱴᱟᱨ ᱵᱷᱚᱨᱥᱟ ᱟᱨ ᱛᱟᱦᱚᱞᱮ ᱟᱯᱮᱥᱮᱱ ᱚᱱᱠᱟ ᱠᱚᱫᱚ ᱯᱚᱨᱚᱵᱽ ᱠᱚᱫᱚ ᱪᱮᱫ ᱠᱚ ᱦᱩᱭᱩᱜᱼᱟ ᱯᱟᱛᱟ ᱠᱚ?
ᱳᱭ ᱯᱟᱛᱟ ᱠᱚᱵᱮᱱ ᱞᱟᱹᱭ ᱠᱮᱜᱼᱟ ᱡᱟᱦᱟᱸ ᱪᱟᱹᱛ ᱵᱟᱹᱭᱥᱟᱹᱠᱷ ᱵᱚᱸᱜᱟ ᱦᱩᱭᱩᱜ ᱛᱟᱦᱮᱱ, ᱚᱹ ᱟᱪᱷᱟ ᱯᱚᱨᱚᱵᱽ ᱠᱚ ᱛᱚ ᱯᱚᱨᱚᱵᱽ ᱫᱚ ᱟᱵᱚᱣᱟᱜ ᱥᱟᱱᱛᱟᱲ ᱦᱚᱲᱟᱜ ᱪᱮᱫ ᱞᱮᱠᱟ ᱢᱮᱱᱟᱜ ᱛᱟᱵᱚᱱᱟ᱾ ᱥᱚᱨᱦᱟᱭ ᱦᱩᱭ
ᱦᱮᱸ
ᱦᱳᱭ ᱥᱮ, ᱟᱫᱚ ᱡᱮᱢᱚᱱ ᱥᱟᱱᱟᱢ ᱜᱮ ᱯᱟᱥᱮᱱ ᱜᱚᱴᱟ ᱫᱤᱥᱚᱢ ᱜᱮ ᱟᱵᱚ ᱥᱟᱱᱛᱟᱲ ᱦᱚᱲᱟᱜ ᱫᱚ ᱢᱤᱫ ᱜᱮᱛᱟᱵᱚᱱᱟ᱾ ᱦᱳᱭ ᱛᱚ ᱛᱷᱚᱲᱟᱜᱟᱱ ᱧᱤᱛᱩᱢ ᱡᱩᱫᱟᱹᱜᱼᱟ᱾ ᱟᱨ ᱛᱷᱚᱲᱟ ᱜᱟᱱ ᱱᱟᱦᱟᱜ ᱡᱟᱦᱟᱱᱟᱜ ᱠᱚᱵᱚᱱ ᱞᱟᱹᱭᱟ ᱯᱩᱡᱟᱹ ᱯᱟᱥᱟ ᱠᱚ ᱚᱱᱟ ᱠᱚᱜᱮ ᱞᱟᱹᱭ ᱟᱵᱚᱱ ᱛᱷᱚᱲᱟ ᱜᱟᱱ ᱯᱟᱥᱮᱡ ᱚᱱᱟ ᱡᱩᱫᱟᱹᱜᱼᱟ ᱦᱳᱭᱥᱮ᱾ ᱛᱚ ᱡᱮᱢᱚᱱᱤᱧ ᱞᱟᱹᱭᱟ ᱥᱚᱨᱦᱚᱨᱟᱭ ᱤᱫᱤ ᱠᱟᱛᱮ ᱛᱚ ᱟᱞᱮᱥᱮᱱ ᱫᱚ ᱱᱟᱦᱟᱜ ᱜᱚᱴᱟ ᱫᱤᱥᱚᱢ ᱜᱮᱵᱩᱱ ᱞᱟᱹᱭᱟ ᱚᱱᱟ ᱫᱚ ᱢᱚᱬᱮ ᱥᱤᱧ ᱢᱚᱬᱮ ᱧᱤᱫᱟᱹ ᱨᱮᱱᱟᱜ ᱯᱚᱨᱚᱵᱽ ᱠᱟᱱ ᱛᱟᱵᱚᱱᱟ
ᱦᱮᱸ
ᱟᱫᱚ ᱡᱮᱢᱚᱱ ᱯᱳᱭᱞᱳ ᱫᱤᱱ ᱫᱚ ᱟᱞᱮ ᱥᱮᱱ ᱫᱚ ᱩᱢ ᱠᱚ ᱢᱮᱛᱟᱜᱼᱟ᱾
ᱦᱳᱭ
ᱟᱨ ᱫᱚᱥᱟᱨ ᱫᱤᱱ ᱫᱚ ᱱᱟᱦᱟᱜ ᱵᱚᱸᱜᱟ ᱠᱚ ᱢᱮᱛᱟᱜᱼᱟ᱾ ᱟᱨ ᱛᱮᱥᱟᱨ ᱫᱤᱱ ᱫᱚ ᱦᱟᱸᱜ ᱠᱷᱩᱱᱴᱟᱹᱣ ᱠᱚ ᱢᱮᱛᱟᱜᱼᱟ ᱡᱮᱢᱚᱱ ᱰᱟᱝᱨᱤ ᱠᱚ ᱠᱷᱩᱱᱴᱟᱹᱣ ᱠᱚᱣᱟ᱾ ᱟᱨ ᱚᱱᱟ ᱠᱷᱚᱱ ᱫᱚ ᱥᱟᱨ ᱫᱤᱱ ᱫᱚ ᱦᱟᱸᱜ ᱡᱟᱞᱮ ᱠᱚ ᱢᱮᱛᱟᱜᱼᱟ᱾ ᱟᱨ ᱚᱱᱟ ᱠᱷᱚᱱ ᱫᱚ ᱥᱟᱨ ᱫᱤᱱ ᱫᱚ ᱱᱟᱦᱟᱜ ᱥᱟᱠᱨᱟᱛ ᱠᱚ ᱢᱮᱛᱟᱜᱼᱟ᱾ ᱟᱨ ᱡᱮᱢᱚᱱ ᱵᱚᱱ ᱞᱟᱹᱭᱟ ᱥᱚᱨᱦᱟᱭ ᱯᱚᱨᱚᱵᱽ ᱫᱚ ᱪᱮᱫᱟᱜ ᱠᱚ ᱢᱟᱱᱟᱣᱟ ᱛᱳᱞᱤᱧ ᱞᱟᱹᱭᱟ ᱥᱚᱨᱦᱟᱭ ᱯᱚᱨᱚᱵᱽ ᱫᱚ ᱟᱵᱚ ᱵᱚᱭᱦᱟᱣᱟᱜ ᱠᱟᱱᱟ ᱡᱮᱢᱚᱱᱠᱤ᱾ ᱢᱟᱹᱭ ᱠᱚᱠᱚ ᱱᱮᱛᱟ ᱛᱟᱜ ᱟᱜᱩ ᱵᱚᱱᱟ ᱥᱮ ᱵᱚᱞᱮ ᱢᱟᱹᱭ ᱠᱚᱵᱚᱱ ᱱᱮᱣᱛᱟ ᱠᱚᱵᱚᱱ ᱮᱢᱟ ᱠᱚᱣ ᱠᱚᱣᱟ, ᱟᱫᱚ ᱚᱱᱟ ᱢᱟᱵᱚᱱ ᱵᱟᱰᱟᱭ ᱜᱮᱭᱟ᱾ ᱦᱳᱭ ᱠᱤ ᱥᱚᱦᱚᱨᱟᱭ ᱨᱮᱫᱚ ᱡᱚᱛᱚ ᱦᱚᱲ ᱜᱤ ᱟᱯᱟᱱ ᱟᱹᱯᱤᱱ ᱚᱲᱟᱜ ᱨᱮᱠᱚ ᱡᱚᱢ ᱧᱩᱭᱟ ᱡᱩᱫᱤ ᱡᱟᱦᱟᱸ ᱨᱮᱵᱚᱱ ᱜᱚᱝ ᱠᱟᱜ-ᱟ ᱮᱱᱠᱷᱟᱱ ᱫᱚ ᱦᱟᱸᱜ ᱩᱱᱠᱩ ᱡᱟᱦᱟᱸᱭ ᱟᱹᱰᱤ ᱠᱚᱢ ᱜᱮ ᱦᱟᱸᱜ ᱥᱚᱦᱚᱨᱟᱭ ᱨᱮᱫᱚ ᱠᱚ ᱦᱮᱡ ᱟᱵᱚᱱᱟ ᱟᱫᱚ ᱱᱟᱦᱟᱜ ᱦᱟᱱᱮ ᱟᱴ ᱢᱜᱞᱟ ᱥᱮ ᱱᱚ ᱢᱚᱜᱞᱟ ᱚᱱᱠᱟ ᱟᱞᱮ ᱥᱮᱫ ᱦᱩᱭᱩᱜ ᱛᱟᱦᱮᱱᱟ ᱟᱫᱚ ᱚᱱᱠᱟ ᱠᱚ ᱦᱤᱡᱩᱜ ᱛᱟᱦᱮᱱᱟ ᱦᱟᱸᱜ ᱵᱚᱞᱮ ᱰᱷᱮᱨ ᱛᱮᱫ ᱫᱚ ᱦᱟᱸᱜ ᱟᱹᱰᱤ ᱠᱚᱢ ᱢᱟᱪᱷᱟ ᱜᱮᱠᱚ ᱦᱤᱡᱩᱜ-ᱟ ᱥᱚᱨᱦᱟᱭ ᱠᱚᱨᱮ ᱫᱚ ᱪᱮᱫᱟᱜ ᱥᱮ ᱚᱸᱰᱮ ᱦᱚᱸ ᱟᱯᱱᱟᱨ ᱚᱲᱟᱜ ᱵᱟᱠᱚ ᱢᱮᱱ ᱛᱟᱦᱮᱱᱟ ᱡᱟᱶᱟᱭ ᱚᱲᱟᱜ ᱦᱚᱸ ᱡᱟᱱᱟᱢ ᱚᱲᱟᱜ ᱞᱮᱠᱟᱜᱮ ᱟᱫᱚ ᱚᱱᱮ ᱚᱱᱠᱟ ᱞᱮᱠᱟᱛᱮ ᱛᱮ ᱥᱚᱨᱦᱟᱭ ᱠᱚᱨᱮ ᱫᱚ ᱦᱟᱸᱜ ᱠᱚᱢ ᱢᱟᱪᱷᱟ ᱜᱮᱠᱚ ᱦᱮᱡ ᱟᱵᱚᱱᱟ ᱢᱮᱱᱠᱷᱟᱱ ᱦᱮᱸ ᱟᱸ ᱟᱞᱮᱫ ᱫᱚ ᱥᱚᱨᱦᱟᱭ ᱫᱚ ᱱᱚᱛᱮ ᱫᱚ ᱤᱝᱨᱮᱡᱤ ᱛᱮᱫᱚ ᱢᱮᱱᱠᱷᱟᱱ ᱫᱚ ᱡᱟᱱᱩᱣᱟᱨᱤ ᱦᱩᱭᱩᱜ ᱠᱟᱱᱟ ᱟᱨ ᱡᱩᱫᱤ ᱱᱚᱝᱠᱟ ᱤᱭᱟᱹᱛᱤᱧ ᱞᱟᱹᱭᱟ ᱮᱱᱠᱷᱟᱱ ᱯᱩᱥ ᱵᱚᱸᱜᱟ ᱦᱩᱭᱩᱜ ᱛᱟᱦᱮᱱᱟ ᱟᱨ
ᱦ ᱵᱟᱝ ᱟᱞᱮᱚ ᱱᱚᱣᱟ ᱟᱞᱮᱚ ᱥᱚᱨᱦᱟᱭ ᱵᱚᱸᱜᱟ ᱜᱮᱞᱮ ᱥᱚᱨᱚᱦᱟᱭᱚᱜ ᱟᱞᱮ ᱫᱚ ᱯᱩᱥ ᱵᱚᱸᱜᱟ ᱫᱚ ᱵᱟᱝ
ᱦᱳᱭ ᱡᱟᱦᱟᱸ ᱠᱚ ᱞᱟᱹᱭᱟ ᱥᱚᱨᱦᱟᱭ ᱵᱚᱸᱜᱟ ᱠᱟᱨᱛᱤᱠ ᱟᱢᱵᱟᱵᱟᱹᱥᱭᱟᱹ ᱨᱮ
ᱦᱳᱭ ᱠᱟᱨᱛᱤᱠ ᱟᱵᱟᱵᱟᱥᱤᱭᱟ ᱚᱱᱟ ᱨᱮᱜᱮ ᱞᱮ ᱥᱚᱨᱚᱦᱟᱭᱚᱜ-ᱟ ᱟᱞᱮᱞ ᱫᱚ ᱚᱪᱷᱟ ᱟᱞᱮ ᱟᱞᱮᱥᱮᱫ ᱫᱚ ᱦᱭ ᱦᱳᱭ ᱦᱳᱭ ᱥᱟᱠᱨᱟᱛ ᱫᱚ ᱢᱤᱫ ᱜᱟᱨ ᱛᱮᱜᱮ ᱟᱨ ᱥᱚᱨᱦᱟᱭ ᱫᱚᱦᱸᱟᱜ ᱟᱞᱮ ᱫᱚ ᱡᱮᱢᱚᱱ ᱟᱵᱚ ᱢᱚᱬᱮ ᱢᱟᱦᱟ ᱢᱮᱱᱟᱜ ᱛᱟᱵᱚᱱᱟ ᱦᱮᱸ ᱟᱞᱮ ᱥᱮᱱ ᱫᱚ ᱱᱮᱛᱟᱨ ᱫᱚ ᱦᱟᱸᱜ ᱟᱭᱢᱟ ᱞᱮ ᱠᱷᱟᱴᱚ ᱠᱟᱫᱟ ᱢᱚᱬᱮ ᱢᱟᱦᱟ ᱫᱚ ᱵᱟᱞᱮ ᱢᱟᱱᱟᱣ ᱮᱫᱟ ᱯᱮ ᱢᱟᱦᱟ ᱛᱮᱜᱮᱞᱮ ᱪᱟᱵᱟᱭ ᱮᱫᱟ ᱱᱚᱛᱮᱫᱚ ᱫᱚ
ᱟᱪᱷᱟ ᱟᱪᱷᱟ
ᱟᱫᱚ ᱱᱮᱛᱟᱨ ᱫᱚ ᱦᱳᱭᱳᱜ ᱠᱟᱱᱟ ᱚᱱᱠᱟ ᱟᱫ ᱞᱮᱠᱟᱱ ᱞᱟᱦᱟᱛᱮ ᱞᱮᱠᱟ ᱟᱫᱚ ᱨᱟᱥᱠᱟᱹ ᱟᱱ ᱦᱚᱲ ᱦᱚᱸᱚᱸ ᱨᱩᱥᱤᱠ ᱦᱚᱲ ᱦᱚᱸᱚᱸ ᱵᱟᱹᱱᱩᱜ ᱠᱚᱣᱟ ᱛᱚ ᱦᱮᱸ ᱛᱟᱦᱞᱮ ᱟᱫᱚ ᱡᱚᱛᱚ ᱦᱚᱲ ᱱᱤᱛᱳᱜ ᱫᱚ ᱚᱠᱛᱚ ᱦᱚᱸ ᱱᱤᱛᱚᱜ ᱱᱚᱝᱠᱟ ᱦᱩᱭᱩ ᱟᱠᱟᱱᱟ ᱮ ᱡᱚᱛᱚ ᱦᱚᱲ ᱟᱯᱚᱱ ᱟᱯᱚᱱ ᱠᱟᱹᱢᱤ ᱠᱚᱨᱮ ᱵᱮᱥᱛᱚ ᱢᱮᱱᱟᱜ ᱠᱚᱣᱟ ᱦᱮᱸ ᱛᱟᱦᱚᱞᱮ ᱠᱷᱟᱱ ᱫᱚ ᱚᱱᱠᱟ ᱞᱮᱠᱟ ᱦ ᱠᱷᱟᱴᱚ ᱟᱜᱩ ᱦᱩᱭᱠᱱᱟᱹ ᱛᱟᱦᱮᱞᱮ ᱟᱨ ᱟᱯᱮ ᱟᱛᱳ ᱫᱤᱥᱚᱢ ᱫᱚ ᱚᱠᱟ ᱥᱮᱱ?
ᱦᱳᱭ ᱟᱞᱮ ᱟᱛᱳ ᱫᱤᱥᱚᱢ ᱫᱚ ᱡᱷᱟᱨᱠᱷᱚᱸᱰ ᱞᱮ ᱯᱟᱲᱟᱜ ᱛᱟᱦᱮᱱᱟ ᱥᱟᱱᱛᱟᱞ ᱯᱟᱨᱜᱟᱱᱟ
ᱚ ᱟᱪᱷᱟ ᱟᱪᱷᱟ ᱟᱹᱰᱤ ᱱᱟᱯᱟᱭ
ᱦᱳᱭ ᱟᱫᱚᱞᱤᱧ ᱞᱟᱹᱭᱟ ᱠᱤ ᱟᱹᱵᱤᱱ ᱵᱮᱤᱱ ᱞᱟᱹᱭ ᱠᱮᱜ-ᱟ ᱡᱮ ᱠᱟᱹᱢᱤ ᱠᱚᱛᱮ ᱟᱭᱢᱟ ᱦᱚᱲ ᱢᱟᱱᱮ ᱚᱠᱛᱚ ᱵᱟᱠᱚ ᱮᱢ ᱫᱟᱲᱮᱜ ᱠᱟᱱᱟ ᱦᱳᱭᱥᱮ ᱟᱫᱚ ᱟᱞᱤᱧ ᱞᱤᱧ ᱞᱟᱹᱭᱟ ᱠᱤ ᱟᱵᱚ ᱟᱵᱚ ᱥᱟᱱ ᱱᱮᱛᱟᱲ ᱦᱚᱲ ᱫᱚ ᱡᱟᱦᱟᱸ ᱛᱤᱱᱟᱹᱜ ᱵᱚᱱ ᱠᱟᱹᱢᱤ ᱛᱟᱦᱮᱱᱟ ᱡᱟᱦᱟᱸ ᱛᱤᱱᱟᱹᱜ ᱢᱟᱱᱮ ᱞᱟᱹᱭ ᱟᱹᱞᱤᱧ ᱠᱤ ᱡᱩᱫᱤ ᱱᱚᱠᱨᱤ-ᱪᱟᱹᱠᱨᱤ ᱠᱟᱱᱟ ᱮᱱᱠᱷᱟᱱ ᱵᱚᱞᱮ ᱥᱚᱢᱚᱭ ᱨᱮ ᱛᱚ ᱪᱷᱩᱴᱤ ᱩᱰᱩᱠ ᱟᱹᱰᱤ ᱡᱟᱹᱨᱩᱲ ᱠᱟᱱᱟ
ᱟᱨ ᱟᱨ ᱟᱵᱚᱣᱟᱜ ᱯᱚᱨᱚᱵᱽ ᱥᱮ ᱟᱚ ᱟᱵᱚᱣᱟᱜ ᱟᱹᱨᱤᱪᱟᱹᱞᱤ ᱫᱚ ᱵᱟᱵᱚᱱ ᱦᱤᱲᱤᱧ ᱢᱟ ᱪᱮᱫᱟᱜ ᱥᱮ
ᱦᱮ
ᱱᱚᱣᱟ ᱡᱩᱫᱤ ᱱᱤᱛᱚᱜ ᱵᱚᱱ ᱦᱤᱲᱤᱧᱟ ᱮᱱᱠᱷᱟᱱ ᱟᱵᱚᱣᱟᱜ ᱦᱤᱡᱩᱜ ᱠᱟᱱ ᱡᱮᱱᱟᱨᱮᱥᱚᱱ ᱨᱮ ᱜᱤᱫᱽᱨᱟᱹ ᱵᱟᱝᱵᱚᱱ ᱵᱟᱰᱟᱭ ᱦᱚᱚ ᱫᱟᱲᱮ ᱟᱠᱚᱣᱟ ᱡᱮ ᱟᱵᱚ ᱥᱟᱱᱛᱟᱲ ᱥᱚᱢᱟᱡᱽ ᱨᱮ ᱛᱤᱱᱟᱹᱜ ᱨᱚᱠᱚᱢᱟᱜ ᱯᱩᱡᱟᱹ ᱯᱟᱥᱟ ᱢᱮᱱᱟᱜ ᱛᱟᱵᱚᱱᱟᱹ ᱛᱟᱵᱚᱱᱟ ᱯᱚᱨᱚᱵᱽ ᱯᱚᱨᱵᱷᱟᱥ ᱢᱮᱱᱟᱜ ᱛᱟᱵᱚᱱᱟ
ᱦᱳᱭ ᱚᱱᱟ ᱦᱚᱸ ᱠᱟᱱᱟ ᱛᱟᱯᱚᱨᱮ ᱦᱳᱭᱜ ᱠᱟᱱᱟ ᱟᱵᱚᱱ ᱟᱵᱚᱣᱟᱜ ᱡᱚᱠᱷᱚᱱ ᱜᱤ ᱞᱟᱭᱞᱟᱠᱪᱟᱨ ᱟᱹᱨᱤᱪᱟᱹᱞᱤ ᱵᱚᱱ ᱟᱫᱟ ᱛᱚᱠᱷᱚᱱ ᱟᱵᱚᱣᱟᱜ ᱩᱯᱨᱩᱢ ᱟᱵᱚ ᱜᱮᱵᱚᱱ ᱟᱫ-ᱟ ᱥᱮ ᱟᱵᱚᱜ ᱜᱮ ᱵᱟᱵᱚᱱ ᱛᱟᱦᱮᱱᱟ ᱡᱮ ᱟᱵᱚ ᱢᱤᱫᱴᱮᱱ ᱦᱚᱲ ᱠᱟᱱᱟ ᱟᱵᱚ ᱜᱮᱵᱚᱱ ᱟᱫᱚᱜᱟ-ᱟ
ᱦᱳᱭ ᱟᱹᱰᱤ ᱵᱮᱥ ᱵᱤᱱ ᱞᱟᱹᱭ ᱠᱮᱜᱼᱟ ᱦᱳᱭ ᱚᱱᱟ ᱞᱟᱹᱜᱤᱫ ᱟᱹᱞᱤᱧ ᱦᱚᱸᱞᱤᱧ ᱢᱮᱱᱟ ᱡᱮ ᱟᱵᱚ ᱛᱤᱱᱟᱹᱜ ᱦᱩᱭ ᱫᱟᱲᱮᱜᱼᱟ ᱱᱤᱛᱚᱜ ᱛᱤᱱᱟᱹᱜ ᱵᱚᱱ ᱚᱞᱚᱜ ᱠᱟᱱᱟ ᱦᱮᱸᱥᱮ ᱟᱭᱢᱟ ᱞᱮᱠᱟᱱ ᱦᱚᱲ ᱪᱟᱠ ᱪᱟᱹᱠᱨᱤ ᱵᱚᱱ ᱧᱟᱢᱮᱜᱼᱟ ᱛᱚ ᱱᱟᱦᱟᱜ ᱥᱚᱨᱦᱟᱭ ᱠᱚᱨᱮ ᱵᱟᱝ ᱵᱚᱱ ᱦᱮᱡ ᱫᱟᱲᱮᱜ ᱠᱟᱱᱟ ᱢᱮᱱᱠᱷᱟᱱ ᱫᱤᱠᱩᱣᱟᱜ ᱯᱚᱨᱚᱵᱽ ᱦᱟᱸᱜ ᱫᱩᱨᱜᱟᱹ ᱯᱩᱡᱟᱹ ᱠᱚᱨᱮ ᱫᱚᱵᱚᱱ ᱦᱤᱡᱩᱜ ᱜᱮᱭᱟ ᱜᱮᱭᱟ ᱦᱮᱸ ᱥᱮ
ᱦᱳᱭ ᱦᱳᱭ
ᱟᱫᱚ ᱚᱝᱠᱟ ᱡᱮᱢᱚᱱ ᱟᱞᱚ ᱦᱩᱭᱩᱜ ᱪᱮᱫᱟᱜ ᱟᱵᱚ ᱟᱭᱢᱟ ᱥᱟᱱᱛᱟᱲ ᱦᱚᱲ ᱠᱚ ᱧᱮᱞᱚᱜᱚᱜ ᱠᱟᱱᱟ ᱰᱟᱦᱟᱨ ᱰᱟᱦᱟᱨ ᱛᱮᱠᱚ ᱪᱟᱞᱟᱜᱼᱟ ᱦᱚᱨ ᱵᱤᱨ ᱨᱮ ᱡᱩᱫᱤ ᱡᱟᱸᱦᱟᱱᱼᱟᱜ ᱢᱚᱱᱫᱤᱨ ᱠᱚᱠᱚ ᱧᱟᱢᱟ ᱮᱱᱠᱷᱟᱱ ᱠᱷᱟᱱ ᱚᱱᱟ ᱠᱚᱠᱚ ᱰᱚᱵᱚᱜ ᱟᱜᱼᱟ ᱦᱳᱭ ᱥᱮ ᱢᱮᱱᱠᱷᱟᱱ ᱟᱵᱚᱣᱟᱜ ᱢᱟᱹᱡᱷᱤ ᱛᱷᱟᱱ ᱡᱟᱦᱮᱨ ᱛᱷᱟᱱ ᱡᱟᱦᱟᱸ ᱴᱷᱮᱱ ᱠᱚ ᱧᱮᱞᱟ ᱱᱟᱦᱟᱜ ᱚᱸᱰᱮ ᱫᱚ ᱵᱟᱝ ᱠᱚ ᱰᱚᱵᱚᱜᱟ ᱥᱮᱠᱚ ᱯᱟᱨᱚᱢ ᱪᱟᱞᱟᱜᱼᱟ ᱟᱫᱚ ᱱᱚᱣᱟ ᱫᱚ ᱱᱟᱦᱜ ᱟᱵᱚᱣᱟᱜ ᱥᱚᱱ ᱥᱟᱱᱛᱟᱲ ᱥᱚᱢᱟᱡᱽ ᱵᱚᱫᱱᱟᱢ ᱢᱟ ᱦᱮᱸ ᱜᱮ ᱚᱯᱚᱢᱟᱱ ᱦᱩᱭᱩᱜ ᱠᱟᱱᱟ ᱚᱱᱟ ᱥᱟᱶ ᱥᱟᱶ ᱛᱮ
ᱦᱳᱭ ᱮᱠᱫᱚᱢ ᱚᱱᱟ ᱫᱚ ᱟᱵᱤᱱ ᱵᱤᱱ ᱞᱟᱹᱭ ᱠᱮᱫᱟ ᱦᱮᱸ ᱚᱱᱟ ᱫᱚ ᱦᱟᱸᱜ ᱜᱚᱴᱟ ᱜᱮ ᱦᱟᱸᱜ ᱧᱮᱞ ᱦᱩᱭᱩᱜ ᱠᱟᱱᱟ ᱟᱞᱮ ᱱᱚᱛᱮ ᱨᱮᱫᱚ ᱦᱟᱸᱜ ᱟᱞᱤᱧᱟᱜ ᱚᱲᱟᱜ ᱫᱚ ᱵᱮᱝᱜᱚᱞ ᱯᱚᱱᱚᱛ ᱨᱮᱛᱚ ᱦᱮᱸ ᱟᱞᱤᱧᱟᱜ ᱡᱷᱟᱲᱠᱚᱱ ᱡᱟᱯᱟᱜ ᱜᱮ ᱱᱚᱣᱟ ᱵᱟᱸᱠᱩᱲᱟ ᱯᱩᱨᱩᱞᱤᱭᱟᱹ ᱫᱚ ᱦᱟᱸᱜ ᱡᱷᱟᱲᱠᱚᱱ ᱡᱚᱯᱟᱜ ᱜᱮ ᱯᱟᱲᱟᱜ ᱠᱟᱱᱟ ᱢᱮᱱᱠᱷᱟᱱ ᱟᱞᱤᱧ ᱫᱚ ᱦᱟᱸᱜ ᱜᱚᱴᱟ ᱜᱮᱞᱤᱧ ᱫᱟᱸᱲᱟᱣ ᱠᱟᱫᱟ ᱦᱟᱱᱛᱮ ᱡᱟᱢᱥᱮᱫᱯᱩᱨ ᱴᱟᱴᱟ ᱚᱱᱟ ᱠᱚᱨᱮ ᱜᱚᱴᱟ ᱜᱮᱞᱤᱧ ᱥᱮᱱ ᱟᱠᱟᱱᱟ ᱨᱟᱸᱪᱤ ᱥᱮᱱ ᱦᱚᱸ
ᱦᱳᱭ
ᱦᱮᱸ ᱱᱚᱛᱮ ᱫᱩ ᱰᱩᱢᱠᱟ ᱥᱮᱱ ᱦᱚᱸ ᱠᱟᱹᱴᱤᱡ ᱞᱤᱧ ᱥᱮᱱ ᱵᱟᱲᱟ ᱟᱠᱟᱱᱟ ᱟᱞᱮ ᱵᱮᱝᱜᱚᱞ ᱯᱚᱱᱚᱛ ᱨᱮᱦᱚᱸ ᱞᱤᱧ ᱧᱮᱞ ᱠᱮᱫᱟ ᱚᱱᱠᱟ ᱜᱮ ᱟᱵᱚᱣᱟᱜ ᱡᱟᱦᱮᱨ ᱛᱷᱟᱱ ᱜᱚᱴ ᱴᱟᱸᱰᱤ ᱚᱱᱟ ᱠᱚᱨᱮ ᱫᱚ ᱵᱟᱝ ᱵᱚᱱ ᱡᱚᱦᱟᱨ ᱮᱫᱟ ᱦᱮᱸ ᱡᱚᱦᱟᱨ ᱟᱵᱚᱱ ᱚᱱᱟ ᱥᱩᱫᱩ ᱡᱚᱠᱷᱚᱱ ᱵᱚᱱ ᱵᱚᱸᱜᱟ ᱵᱩᱨᱩᱜᱼᱟ ᱛᱚᱠᱷᱚᱱ ᱜᱮ, ᱮᱢᱱᱤ ᱨᱮᱫᱚ ᱫᱚ ᱵᱟᱝ ᱫᱤᱠᱩᱣᱟᱜ ᱜᱮ ᱡᱚᱠᱷᱚᱱ ᱵᱚᱱ ᱧᱮᱞᱫᱟ ᱡᱟᱦᱟᱸ ᱨᱮᱜᱮ ᱢᱚᱱᱫᱤᱨ ᱠᱚ ᱚᱸᱰᱮ ᱫᱚ ᱦᱟᱸᱜ ᱜᱚᱴᱟ ᱜᱮᱠᱚ ᱡᱚᱦᱟᱨ ᱡᱚᱴᱚ ᱠᱟᱜ ᱠᱟᱱᱟ ᱟᱵᱚ ᱦᱚᱲ ᱦᱚᱸ ᱦᱮᱸ
ᱦᱳᱭ ᱟᱫᱚ ᱟᱵᱚ ᱟᱵᱚ ᱦᱚᱲ ᱜᱮ ᱡᱩᱫᱤ ᱟᱵᱚ ᱦᱚᱲ ᱜᱤ ᱡᱩᱫᱤ ᱟᱵᱚ ᱨᱮᱱ ᱵᱚᱸᱜᱟ ᱵᱩᱨᱩ ᱵᱟᱵᱚᱱ ᱩᱯᱨᱩᱢ ᱠᱚᱣᱟ ᱢᱮᱱᱠᱷᱟᱱ ᱟᱵᱚᱨ ᱨᱮᱱ ᱦᱤᱡᱩᱜ ᱠᱟᱱ ᱡᱮᱱᱨᱮᱥᱚᱱ ᱥᱮ ᱦᱤᱡᱩᱜ ᱠᱟᱱ ᱯᱤᱲᱦᱤ ᱨᱮ ᱜᱤᱫᱽᱨᱟᱹ ᱠᱚᱫᱚ ᱪᱮᱠᱟ ᱵᱚᱱ ᱞᱟᱹᱭ ᱟᱠᱚᱣᱟ ᱠᱤ ᱟᱵᱚ ᱨᱮᱱ ᱵᱚᱸᱜᱟ ᱵᱩᱨᱩ ᱫᱚᱠᱚ ᱚᱠᱚᱭ ᱠᱟᱱᱟ